ᱦᱮᱞᱳᱜᱼᱼ
ᱦᱮᱸ ᱜᱚᱝᱠᱮᱼᱼ
ᱦᱮᱸ ᱦᱳᱭ ᱡᱚᱦᱟᱨ ᱜᱮ,
ᱩᱸ ᱰᱮᱴ ᱦᱮᱸ ᱜᱚᱝᱠᱮ ᱨᱚᱲ ᱠᱚᱫᱚ ᱟᱹᱰᱤᱼᱼ ᱨᱤᱞᱟᱹ ᱢᱟᱨᱟᱣ ᱥᱟᱺᱦᱤᱡ ᱜᱮ ᱯᱷᱟᱹᱨᱪᱟ ᱥᱟᱺᱦᱤᱡ ᱜᱮᱞᱤᱧ ᱟᱸᱡᱚᱢ ᱧᱟᱢᱮᱫ ᱛᱟᱹᱵᱤᱱᱟ᱾
ᱟᱪᱷᱟ ᱟᱪᱷᱟ ᱦᱳᱭ ᱛᱚ ᱟᱵᱤᱱᱟᱜ ᱦᱚᱸ ᱟᱹᱰᱤ ᱴᱷᱟᱹᱣᱠᱟᱹ ᱜᱮ ᱟᱸᱡᱚᱢᱚᱜ ᱠᱟᱱᱟ᱾
ᱟᱪᱷᱟ-ᱟᱪᱷᱟᱼᱼ ᱟᱹᱞᱤᱧᱟᱜ ᱨᱚᱲ ᱠᱚ ᱵᱤᱱ ᱟᱸᱡᱚᱢ ᱧᱟᱢ ᱫᱟ ᱛᱚ ᱢᱚᱡᱽ ᱛᱮ? ᱦᱚᱸ ᱦᱳᱭ-ᱦᱳᱭ ᱛᱟᱦᱚᱞᱮ ᱪᱮᱫ ᱵᱤᱱ ᱪᱤᱠᱟᱹ ᱵᱟᱲᱟᱭᱮᱫᱟ ᱜᱚᱝᱠᱮ ᱱᱤᱛᱚᱜ ᱫᱚ?
ᱱᱤᱛᱚᱜ ᱫᱚ ᱦᱟᱸᱜ ᱪᱮᱫ ᱦᱚᱸ ᱵᱟᱝ ᱱᱚᱜ-ᱚᱭ ᱜᱤᱛᱤᱡ ᱵᱟᱲᱟ ᱠᱟᱱᱟᱞᱤᱧ,
ᱚᱻ
ᱟᱹᱵᱮᱱ ᱜᱮ ᱪᱮᱫ ᱠᱚᱵᱤᱱ ᱪᱤᱠᱟᱹᱭᱮᱜ-ᱟ?
ᱟᱹᱞᱤᱧ ᱦᱚᱸ ᱜᱚᱝᱠᱮ ᱱᱤᱛᱚᱜ ᱫᱚ ᱦᱚᱸᱜ-ᱚᱭ ᱫᱩᱲᱩᱵ ᱵᱟᱲᱟ ᱠᱟᱱᱟ ᱞᱤᱧ,
ᱟᱪᱪᱷᱟ-ᱟᱪᱪᱷᱟ
ᱚᱱᱠᱟ ᱛᱟᱦᱟᱸᱜ ᱠᱚ ᱡᱚᱲᱚ ᱵᱟᱲᱟᱜ ᱠᱟᱱᱟ ᱛᱚ, ᱟᱫᱚ ᱚᱱᱟᱛᱮ ᱵᱟᱭᱨᱮ ᱠᱚᱦᱚᱸ ᱛᱩᱫ ᱠᱚ ᱵᱟᱝ ᱜᱟᱱᱚᱜ ᱠᱟᱱᱟ᱾
ᱦᱳᱭ-ᱦᱳᱭ ᱞᱚᱥᱚᱫ ᱠᱚᱨᱮ ᱛᱟᱲᱟᱢ ᱵᱟᱲᱟ ᱦᱚᱸ ᱵᱮᱡᱟᱨ ᱵᱩᱡᱟᱹᱜ ᱠᱟᱱᱟ ᱥᱮᱼᱼ
ᱦᱳᱭ-ᱦᱳᱭ ᱟᱫᱚ ᱚᱱᱟᱛᱮ ᱱᱤᱛᱚᱜ ᱫᱚ ᱚᱝᱠᱟ ᱡᱚᱢ ᱵᱟᱲᱟ ᱠᱟᱛᱮ ᱫᱩᱲᱩᱵ ᱵᱟᱲᱟ ᱦᱩᱭ ᱠᱟᱱᱟ᱾
ᱟᱪᱷᱟ-ᱟᱪᱷᱟ ᱛᱟᱦᱚᱞᱮ ᱜᱚᱝᱠᱮ ᱤᱥᱤᱱ-ᱵᱟᱥᱟᱝ ᱠᱚᱫᱚ ᱦᱩᱭ ᱵᱟᱲᱟ ᱮᱱᱟ ᱥᱮ ᱟᱹᱣᱨᱤ?
ᱦᱮᱸ ᱟᱹᱞᱤᱧ ᱥᱮᱫ ᱫᱚ ᱱᱟᱠᱷᱟᱱ ᱤᱥᱤᱱ-ᱵᱟᱥᱟᱝ ᱠᱚᱫᱚᱼᱼ ᱚᱝᱠᱟ ᱞᱚᱜᱚᱱ ᱧᱚᱜ ᱜᱮᱞᱮ ᱤᱥᱤᱱ-ᱵᱟᱥᱟᱝ ᱜᱮᱭᱟ,
ᱟᱪᱷᱟ-ᱟᱪᱷᱟ
ᱟᱫᱚ ᱠᱟᱹᱢᱤ ᱫᱤᱱ ᱠᱟᱱᱟ ᱥᱮ ᱱᱮᱛᱟᱨ ᱫᱚ,
ᱦᱳᱭ-ᱦᱳᱭᱼᱼ
ᱟᱫᱚ ᱚᱱᱟᱛᱮ ᱥᱮᱛᱟᱜ ᱵᱮᱲᱟ ᱢᱟ ᱠᱟᱹᱢᱤ ᱵᱟᱲᱟᱭ ᱦᱩᱭᱩᱜ ᱠᱟᱱ, ᱟᱨᱼᱼ ᱚᱱᱟ ᱛᱮᱜᱮ ᱠᱟᱹᱢᱤ ᱞᱟᱸᱜᱟ ᱫᱚ ᱞᱚᱜᱚᱱ ᱜᱮ ᱡᱚᱢ ᱵᱟᱲᱟ ᱠᱟᱛᱮᱫ ᱞᱮᱼᱼ ᱡᱟᱹᱯᱤᱫ ᱠᱟᱜ ᱜᱮᱭᱟ,
ᱟᱪᱪᱷᱟ-ᱟᱪᱪᱷᱟ ᱦᱳᱭ ᱛᱚᱼᱼ
ᱚᱱᱟᱜᱮ ᱚᱝᱠᱟᱜᱮ ᱟᱹᱵᱤᱱ ᱫᱚᱵᱤᱱ ᱡᱚᱢ ᱵᱟᱲᱟ ᱠᱮᱜ-ᱟ ᱥᱮ ᱟᱹᱣᱨᱤ?
ᱵᱟᱝ ᱜᱮ ᱜᱚᱝᱠᱮ ᱟᱹᱞᱤᱧ ᱫᱚ ᱦᱟᱸᱜ ᱟᱹᱣᱨᱤ ᱞᱤᱧ ᱡᱚᱢᱟ ᱟᱹᱞᱤᱧ ᱫᱚ ᱦᱟᱸᱜ ᱡᱚᱢ ᱠᱚᱛᱮ ᱫᱚ ᱮᱠᱴᱩᱼᱼ ᱠᱟᱹᱴᱤᱡ ᱞᱮᱴ ᱵᱟᱲᱟᱜ ᱛᱟᱹᱞᱤᱧ ᱜᱮᱭᱟ᱾ ᱢᱟᱱᱮ ᱱᱚᱴᱟ ᱥᱟᱲᱮ ᱱᱚᱴᱟ ᱠᱚ ᱵᱟᱡᱟᱣ ᱜᱚᱫᱚᱜ ᱜᱮᱭᱟ᱾ ᱟᱹᱞᱤᱧ ᱫᱚᱼᱼ ᱛᱚ ᱠᱟᱹᱴᱤᱡ ᱛᱟᱭᱚᱢ ᱧᱚᱜ ᱠᱟᱛᱮᱜ ᱜᱮᱞᱤᱧ ᱡᱚᱢᱟ ᱥᱮᱼᱼ
ᱚᱸᱻ ᱟᱪᱪᱷᱟ-ᱟᱪᱪᱷᱟ ᱛᱟᱦᱚᱞᱮ ᱜᱚᱢᱠᱮ ᱞᱟᱹᱭ ᱫᱟᱹᱞᱤᱧ ᱛᱟᱦᱚᱞᱮ ᱟᱹᱵᱤᱱ ᱫᱚ ᱩᱸ ᱱᱟᱯᱟᱭ ᱵᱟᱲᱟ ᱜᱮᱭᱟ ᱵᱤᱱ?
ᱦᱳᱭ ᱦᱟᱸ ᱱᱤᱭᱟᱹ ᱵᱮᱲᱟ ᱫᱚ ᱦᱟᱸᱜ ᱱᱟᱯᱟᱭ ᱵᱟᱲᱟ ᱜᱮ, ᱱᱤᱛᱚᱜ ᱢᱟ ᱠᱟᱹᱢᱤ ᱫᱤᱱ ᱥᱮ᱾ ᱱᱟᱯᱟᱭ ᱠᱚ ᱵᱟᱝ ᱛᱟᱦᱮᱸ ᱥᱟᱱᱟᱢ ᱜᱮ ᱱᱟᱯᱟᱭ ᱜᱮ, ᱱᱤᱛᱚᱜ ᱫᱚ ᱠᱟᱹᱢᱤ ᱫᱤᱱ ᱥᱮ ᱱᱟᱯᱟᱭ ᱵᱟᱵᱤᱱ ᱛᱟᱦᱮᱸ ᱞᱮᱱ ᱠᱷᱟᱱ
ᱦᱳᱭ ᱦᱳᱭ ᱦᱳᱭ᱾
ᱛᱟᱦᱞᱮ ᱦᱩᱸ ᱱᱟᱯᱟᱭ ᱛᱟᱸᱦᱮᱱ ᱢᱟ ᱠᱟᱹᱢᱤ ᱞᱟᱜᱟᱜᱼᱟ ᱥᱮ?
ᱦᱩᱸ ᱦᱩᱸ᱾ ᱟᱪᱪᱷᱟ ᱱᱟᱯᱟᱭ ᱜᱮ ᱛᱟᱦᱚᱞᱮ᱾
ᱟᱵᱮᱱ ᱜᱮ ᱚᱠᱟ ᱞᱮᱠᱟ ᱥᱮ ᱟᱯᱮ ᱠᱚᱨᱮᱱ ᱚᱲᱟᱜ ᱦᱚᱲ ᱠᱚᱜᱮ ᱚᱠᱟ ᱞᱮᱠᱟ?
ᱦᱮᱸ ᱜᱚᱝᱠᱮ ᱱᱤᱛᱚᱜ ᱫᱚ ᱟᱞᱮ ᱥᱮᱫ ᱵᱮᱱ ᱧᱮᱞ ᱞᱮᱠᱷᱟᱱ ᱫᱚ, ᱟᱹᱞᱤᱧ ᱥᱮᱫ ᱫᱚ ᱟᱫᱚ ᱚᱠᱟ ᱪᱟᱸᱫᱳᱣᱟᱜ ᱫᱩᱞᱟᱹᱲ ᱛᱮ ᱫᱚ ᱡᱷᱚᱛᱚ ᱜᱮ ᱚᱲᱟᱜ ᱜᱷᱟᱨᱚᱸᱡᱽ ᱨᱮ ᱥᱮ ᱟᱹᱞᱤᱧ ᱦᱚᱸ ᱱᱟᱯᱟᱭ ᱜᱮ ᱢᱮᱱᱟᱜ ᱠᱟᱜ ᱞᱮᱭᱟ᱾
ᱟᱪᱪᱷᱟ ᱟᱪᱪᱷᱟ ᱦᱳᱭ ᱦᱳᱭ᱾
ᱥᱟᱱᱟᱢ ᱦᱚᱲ ᱜᱮ ᱱᱤᱛᱚᱜ ᱫᱚ ᱱᱟᱯᱟᱭ ᱜᱮ ᱢᱮᱱᱟᱜ ᱠᱟᱜ ᱞᱮᱭᱟ᱾
ᱟᱪᱪᱷᱟ ᱟᱪᱪᱷᱟ᱾
ᱛᱟᱦᱚᱞᱮ ᱜᱚᱝᱠᱮ ᱠᱟᱹᱢᱤ ᱵᱟᱲᱟ ᱠᱚᱫᱚ ᱪᱮᱫ ᱵᱟᱲᱟ ᱪᱤᱠᱟᱹ ᱵᱟᱲᱟᱭ ᱦᱩᱭᱩᱜ
ᱱᱤᱛᱚᱜ ᱫᱚ ᱦᱟᱸᱜ ᱠᱟᱹᱢᱤ ᱵᱟᱲᱟ ᱫᱚ ᱚᱱᱠᱟ ᱢᱤᱫ ᱵᱟᱨ ᱦᱩᱲ ᱨᱚᱦᱚᱭ ᱠᱚ ᱮᱛᱚᱦᱚᱵ ᱵᱟᱲᱟ ᱦᱩᱭ ᱞᱮᱱᱟ, ᱛᱟᱦᱞᱮ ᱟᱫᱚ ᱫᱟᱜ ᱠᱚ ᱪᱟᱵᱟ ᱵᱟᱲᱟᱭ ᱱᱟ ᱚᱱᱠᱟ ᱠᱷᱮᱛ ᱠᱚᱨᱮᱫ, ᱟᱫᱚ ᱛᱟᱦᱚᱞᱮ ᱠᱷᱟᱱ ᱱᱤᱛᱚᱜ ᱫᱚ ᱦᱟᱸᱜ ᱵᱚᱱᱫᱚ ᱵᱟᱲᱟ ᱦᱳᱭᱠᱟᱱᱟ ᱟᱨᱚ ᱚᱱᱠᱟ ᱡᱟᱹᱥᱛᱤ ᱧᱚᱜ ᱫᱟᱜ ᱠᱚᱭ ᱡᱟᱹᱲᱤ ᱞᱮᱠᱷᱟᱱ ᱠᱷᱮᱛ ᱠᱚ ᱨᱮ ᱫᱟᱜ ᱞᱮᱱᱠᱷᱟᱱ ᱟᱨᱚ ᱦᱟᱸᱜ ᱨᱚᱦᱚᱭ ᱵᱟᱲᱟᱭ ᱦᱩᱭᱩᱜᱼᱟ᱾
ᱚ ᱟᱪᱪᱷᱟ ᱪᱷᱟ ᱛᱟᱦᱞᱮ ᱟᱵᱤᱱ ᱥᱮᱫ ᱢᱟ ᱨᱚᱦᱚᱭ ᱠᱚ ᱫᱚ ᱮᱛᱚᱦᱚᱵ ᱵᱟᱲᱟ ᱦᱩᱭ ᱠᱟᱱ ᱜᱮᱭᱟ?
ᱦᱳᱭ ᱦᱳᱭ ᱮᱛᱚᱦᱚᱵ ᱵᱟᱲᱟᱣ ᱠᱟᱫ ᱜᱮᱭᱟᱞᱮ᱾
ᱟᱫᱚ ᱜᱚᱝᱠᱮ ᱚᱱᱟ ᱜᱮᱛᱚ ᱟᱹᱞᱤᱧᱟᱜ ᱢᱚᱱᱮ ᱨᱮ ᱢᱟ ᱠᱟᱹᱴᱤᱡ ᱫᱩᱠ ᱫᱚ ᱵᱩᱡᱷᱟᱹᱜ ᱠᱟᱱ ᱜᱮᱭᱟ᱾
ᱟᱪᱪᱷᱟ ᱪᱷᱟ, ᱚᱠᱟ ᱞᱮᱠᱟᱱ ᱫᱩᱠ ᱠᱟᱹᱴᱤᱡ ᱵᱤᱱ ᱞᱟᱹᱭ ᱞᱮᱠᱷᱟᱱ
ᱟᱫᱚ ᱜᱚᱢᱠᱮ ᱟᱹᱞᱤᱧᱟᱜ ᱫᱩᱠ ᱫᱚ ᱠᱟᱹᱴᱤᱡ ᱚᱱᱮ ᱟᱹᱵᱤᱱ ᱢᱟᱵᱤᱱ ᱞᱟᱹᱭ ᱜᱚᱜ ᱠᱮᱫ ᱟᱹᱵᱤᱱ ᱥᱮᱫ ᱫᱚᱠᱚ ᱨᱚᱦᱚᱭ ᱠᱚᱫᱚ ᱠᱚ ᱮᱛᱚᱦᱚᱵ ᱜᱚᱫ ᱠᱟᱫᱟ,
ᱦᱳᱭ ᱦᱳᱭ᱾
ᱟᱨ ᱟᱞᱤᱧ ᱥᱮᱫ ᱢᱟ ᱚᱱᱠᱟ ᱧᱮᱞ ᱞᱮᱠᱷᱟᱱ ᱫᱚ ᱱᱤᱛᱚᱜ ᱦᱚᱸ ᱟᱹᱣᱨᱤ ᱞᱮ ᱮᱛᱚᱦᱚᱵ ᱫᱟᱲᱮᱭᱟᱜᱼᱟ᱾
ᱚ ᱚ ᱦᱳᱭ ᱛᱚ ᱛᱟᱦᱚᱞᱮ ᱦᱟᱸᱜ ᱟᱯᱮ ᱦᱚᱸᱯᱮ ᱮᱛᱚᱦᱚᱵ ᱜᱚᱫᱟ ᱦᱟᱸᱜ ᱢᱟᱥᱮ ᱫᱟᱜ ᱡᱟᱹᱲᱤ ᱠᱚ ᱴᱷᱤᱠ ᱥᱟᱺᱦᱤᱡ ᱦᱩᱭ ᱞᱮᱱᱠᱷᱟᱱ᱾
ᱦᱳᱭ ᱦᱳᱭ ᱦᱳᱭ, ᱟᱫᱚ ᱚᱝᱠᱟ ᱜᱮᱛᱚ ᱚᱱᱟ ᱫᱟᱜ ᱡᱟᱹᱲᱤ ᱠᱷᱟᱹᱛᱤᱨ ᱜᱮᱛᱚ ᱵᱟᱞᱮ ᱮᱛᱚᱦᱚᱵ ᱫᱟᱲᱮᱭᱟᱜ ᱠᱟᱱᱟ,
ᱦᱩᱸ ᱦᱩᱸ᱾
ᱟᱫᱚ ᱚᱱᱟᱜᱮ ᱛᱤᱥᱮ ᱫᱟᱜ ᱡᱟᱹᱲᱤᱭᱟ ᱞᱮ ᱠᱷᱟᱱ ᱡᱟᱹᱥᱛᱤ ᱧᱚᱜ ᱟᱫᱚ ᱩᱱᱜᱮ ᱮᱛᱚᱦᱚᱵ ᱵᱟᱲᱟᱭ ᱦᱩᱭᱩᱜᱼᱟ᱾
ᱟᱪᱪᱷᱟ ᱪᱷᱟ ᱦᱳᱭ ᱦᱳᱭ᱾
ᱛᱟᱦᱚᱞᱮ ᱜᱚᱝᱠᱮ ᱞᱟᱹᱭ ᱫᱟᱞᱤᱧ ᱥᱟᱛᱟᱢ ᱵᱟᱨᱮ ᱛᱮᱞᱟᱝ ᱜᱟᱞᱢᱟᱨᱟᱣ ᱞᱮᱠᱷᱟᱱ ᱪᱮᱫ ᱞᱮᱠᱟ ᱦᱳᱭ ᱠᱚᱜᱼᱟ?
ᱦᱳᱭ ᱚᱱᱟ ᱦᱚᱸ ᱱᱟᱯᱟᱭ ᱠᱚᱜ ᱜᱮᱭᱟ, ᱞᱟᱹᱭ ᱵᱤᱱ ᱢᱟ ᱚᱠᱟᱴᱟᱜ ᱥᱟᱛᱟᱢ ᱵᱟᱨᱮᱛᱮ ᱜᱟᱞᱢᱟᱨᱟᱣ ᱞᱮᱠᱷᱟᱱ ᱱᱟᱯᱟᱭᱚᱜᱼᱟ᱾
ᱟᱫᱚ ᱜᱚᱝᱠᱮ ᱱᱟᱜ ᱠᱷᱟᱱ ᱟᱹᱞᱤᱧ ᱢᱟ ᱩᱱᱟᱹᱜ ᱢᱟ ᱵᱟᱹᱞᱤᱧ ᱵᱟᱲᱟᱭᱟ ᱢᱩᱠᱠᱷᱚ ᱥᱚᱠᱠᱠᱷᱚ ᱦᱚᱲ ᱛᱚ,
ᱛᱟᱣ ᱟᱫᱚ ᱞᱟᱹᱭ ᱵᱤᱱ ᱥᱮ ᱡᱟᱸᱦᱱᱟᱜ ᱢᱤᱫᱴᱟᱝ ᱥᱟᱛᱟᱢ ᱵᱟᱪᱷᱟ ᱞᱮᱠᱷᱟᱱ ᱜᱮ᱾
ᱦᱳᱭ ᱦᱳᱭ, ᱟᱫᱚ ᱢᱟ ᱟᱵᱚ ᱢᱟ ᱵᱟᱯᱞᱟ ᱫᱤᱱ ᱢᱟ ᱯᱟᱨᱚᱢᱮᱱ ᱟᱫᱚ ᱵᱟᱯᱞᱟ ᱤᱫᱤ ᱠᱟᱛᱮ ᱜᱮᱞᱟᱝ ᱜᱟᱞᱢᱟᱨᱟᱣ ᱞᱮᱱᱠᱷᱟᱱ ᱱᱟᱯᱟᱭ ᱠᱚᱜᱼᱟ᱾
ᱟᱪᱪᱷᱟ ᱟᱪᱪᱷᱟ, ᱚᱱᱟ ᱦᱚᱸ ᱴᱷᱤᱠ ᱜᱮᱭᱟ ᱢᱟ ᱞᱟᱹᱭ ᱵᱤᱱ ᱛᱟᱦᱚᱞᱮ᱾ ᱟᱵᱮᱱ ᱥᱮᱫ ᱠᱷᱚᱱᱜᱮ ᱯᱳᱭᱞᱳ ᱠᱩᱠᱞᱤ ᱫᱚ ᱫᱚᱦᱚᱭ ᱵᱤᱱ᱾
ᱦᱳᱭ᱾ ᱟᱫᱚ ᱜᱚᱝᱠᱮ ᱱᱟᱜ ᱠᱷᱟᱱ ᱢᱤᱫᱴᱮᱱ ᱠᱩᱠᱞᱤ ᱞᱤᱧ ᱞᱟᱹᱭᱮᱫ ᱛᱟᱦᱮᱸᱫ ᱟᱹᱵᱤᱱ ᱫᱚ ᱚᱱᱠᱟ ᱥᱚᱝᱥᱟᱨᱤᱭᱟᱹ ᱦᱚᱲ ᱥᱮ ᱚᱱᱠᱟ ᱱᱤᱛᱚᱜ ᱫᱚ
ᱵᱟᱝ ᱵᱟᱝ ᱟᱹᱞᱤᱧ ᱫᱚ ᱦᱟᱸᱜ ᱥᱚᱝᱥᱟᱨ ᱠᱚ ᱫᱚ ᱟᱹᱣᱨᱤᱭᱟᱜᱼᱟ, ᱱᱤᱛᱚᱜ ᱫᱚ ᱦᱟᱸᱜ ᱚᱞᱚᱜ ᱡᱤᱭᱚᱱ ᱠᱚ ᱪᱟᱞᱟᱜ ᱠᱟᱱ ᱛᱟᱹᱟᱞᱤᱧᱟ ᱛᱮ ᱥᱚᱝᱥᱟᱨ ᱠᱚ ᱫᱚ ᱟᱣᱨᱤ ᱞᱤᱧ ᱞᱮᱵᱮᱫᱟ᱾
ᱚ ᱟᱪᱪᱷᱟ ᱟᱪᱪᱷᱟ᱾
ᱦᱳᱭ ᱦᱳᱭ᱾
ᱱᱟᱯᱟᱭ ᱜᱮ ᱱᱟᱯᱟᱭ ᱜᱮ ᱛᱟᱦᱚᱞᱮ᱾
ᱦᱩᱸ
ᱦᱳᱭ ᱛᱟᱦᱞᱮ ᱜᱚᱢᱠᱮ ᱢᱟ ᱵᱟᱯᱞᱟ ᱚᱲᱟᱜ᱾ ᱦᱳᱭ ᱜᱚᱢᱠᱮ ᱟᱞᱤᱧ ᱦᱚᱸ ᱱᱤᱛᱚᱜ ᱫᱚ ᱚᱱᱠᱟ᱾ ᱥᱚᱝᱥᱟᱨᱤᱭᱟᱹ ᱦᱚᱲ ᱦᱚᱸ ᱟᱹᱣᱨᱤ ᱞᱤᱧ ᱦᱩᱭᱩᱜᱼᱟ᱾
ᱟᱪᱪᱷᱟ ᱟᱪᱪᱷᱟ
ᱟᱫᱚ ᱚᱱᱠᱟ ᱱᱤᱛᱚᱜ ᱫᱚ ᱚᱞᱚᱜ ᱯᱟᱲᱦᱟᱜ ᱠᱚᱦᱚᱸ ᱠᱚᱢ ᱵᱟᱲᱟ ᱦᱩᱭ ᱠᱟᱱᱟ᱾
ᱟᱪᱪᱷᱟ
ᱟᱨ ᱱᱤᱛᱚᱜ ᱫᱚ ᱚᱱᱠᱟ ᱚᱲᱟᱜ ᱠᱚᱨᱮ ᱜᱮ ᱠᱟᱹᱢᱤ ᱵᱟᱲᱟᱭ ᱦᱩᱭᱩᱜ ᱠᱟᱱᱟ᱾ ᱟᱫᱚ ᱚᱠᱛᱚ ᱜᱮ ᱦᱮᱡ ᱞᱮᱱᱠᱷᱟᱱ ᱥᱚᱝᱥᱟᱨᱤᱭᱟᱹ ᱥᱮᱫ ᱫᱚ᱾
ᱦᱳᱭ ᱦᱳᱭ ᱦᱳᱭ ᱦᱳᱭ᱾ ᱛᱟᱦᱚᱞᱮ ᱜᱚᱝᱠᱮ ᱚᱱᱠᱟ ᱢᱮᱱ ᱞᱮᱠᱷᱟᱱ ᱫᱚ ᱟᱯᱮ ᱥᱮᱫ ᱫᱚ, ᱵᱟᱯᱞᱟ ᱠᱚᱫᱚ ᱛᱤᱱᱟᱹᱜ ᱞᱮᱠᱟᱱᱟᱜ ᱵᱟᱯᱞᱟ ᱠᱚ ᱧᱮᱞᱚᱜ ᱜᱮᱭᱟ᱾
ᱦᱮᱸ ᱟᱹᱞᱤᱧ ᱥᱮᱫ ᱫᱚ ᱱᱟᱜ ᱠᱷᱟᱱ ᱜᱚᱢᱠᱮ ᱚᱱᱠᱟ ᱵᱟᱯᱞᱟ ᱠᱚᱫᱚ ᱧᱮᱞ ᱞᱮᱠᱷᱟᱱ ᱫᱚ᱾ ᱦᱮᱸ ᱟᱹᱰᱤ ᱟᱭᱢᱟ ᱜᱮ ᱟᱵᱚᱣᱟᱜ ᱥᱟᱱᱛᱟᱲᱟᱜ ᱛᱚ ᱵᱟᱯᱞᱟ ᱫᱚ ᱢᱮᱱᱟᱜ ᱟᱠᱟᱫᱟ ᱥᱮ᱾
ᱦᱳᱭ ᱦᱳᱭ ᱦᱳᱭ
ᱟᱫᱚ ᱟᱹᱞᱤᱧ ᱥᱮᱫ ᱫᱚ ᱚᱱᱠᱟ ᱡᱟᱸᱦᱟ ᱵᱟᱯᱞᱟ ᱠᱚ ᱪᱟᱞᱟᱜᱼᱟ ᱚᱱᱟ ᱠᱚᱫᱚ᱾ ᱦᱩᱭᱩᱜ ᱠᱟᱱᱟ ᱚᱱᱠᱟ ᱩᱸ ᱥᱟᱨ ᱥᱟᱹᱜᱩᱱ ᱵᱟᱯᱞᱟ᱾
ᱟᱪᱪᱷᱟ ᱟᱪᱪᱷᱟ
ᱟᱨ ᱱᱮᱛᱟᱨ ᱢᱟ ᱟᱨᱚ ᱮᱴᱟᱜ ᱨᱚᱠᱚᱢ ᱡᱩᱜᱽ ᱠᱟᱱ ᱛᱟᱵᱚᱱᱟ ᱥᱮ᱾
ᱦᱳᱭ
ᱞᱟᱦᱟ ᱠᱷᱚᱱ ᱫᱚ ᱟᱫᱚ ᱱᱤᱛᱚᱜ ᱫᱚ ᱧᱮᱞ ᱦᱩᱭᱩᱜ ᱠᱟᱱᱟ ᱚᱱᱠᱟ᱾ ᱡᱟᱸᱦᱟ ᱫᱚ ᱧᱤᱨ ᱟᱸᱜᱤᱨ ᱧᱤᱨ ᱟᱜᱤᱨ ᱵᱟᱯᱞᱟ ᱜᱮᱠᱚ ᱵᱤᱥᱤ ᱠᱚ᱾
ᱮᱠᱫᱚᱢ ᱮᱠᱫᱚᱢ ᱦᱳᱭ ᱦᱳᱭ ᱜᱚᱴᱟ ᱜᱮ ᱚᱱᱟ ᱜᱮ ᱧᱮᱞᱚᱜ ᱠᱟᱱᱟ᱾
ᱦᱳᱭ ᱛᱚᱵᱮ ᱟᱫᱚ ᱟᱹᱵᱤᱱ ᱥᱮᱫ ᱜᱮ ᱪᱮᱫ ᱞᱮᱠᱟ ᱵᱟᱯᱞᱟ ᱚᱲᱟᱜ ᱠᱚ ᱦᱩᱭ ᱵᱟᱲᱟᱭᱱᱟ ᱥᱮ ᱪᱮᱫ ᱞᱮᱠᱟ?
ᱟᱹᱞᱤᱧ ᱥᱮᱫ ᱦᱚᱸ ᱚᱱᱠᱟᱜᱮ ᱜᱚᱢᱠᱮ ᱵᱟᱯᱞᱟ ᱠᱚᱫᱚ ᱦᱟᱸᱜ ᱚᱱᱠᱟ᱾ ᱜᱮ ᱢᱮᱱ ᱞᱮᱠᱷᱟᱱ ᱫᱚ ᱚᱱᱟ ᱵᱟᱨ ᱨᱚᱠᱚᱢ ᱜᱮ ᱦᱟᱸᱜ ᱡᱟᱹᱥᱛᱤ ᱫᱚ ᱧᱮᱞᱚᱜ᱾ ᱠᱟᱱᱟ ᱥᱮ ᱵᱟᱨ ᱨᱚᱠᱚᱢ ᱵᱟᱯᱞᱟ ᱜᱮ ᱦᱟᱸᱜ ᱞᱤᱧ ᱵᱟᱲᱟᱭᱟ᱾ ᱡᱟᱸᱦᱟ ᱫᱚ ᱥᱟᱨ ᱥᱟᱹᱜᱩᱱ ᱵᱟᱯᱞᱟ ᱟᱨ ᱱᱚᱜᱼᱚ ᱱᱚᱣᱟ ᱠᱚᱸᱰᱮᱞ ᱧᱟᱯᱟᱢ ᱥᱮ ᱡᱟᱸᱦᱟ ᱫᱚ᱾ ᱵᱟᱦᱟ ᱥᱟᱶᱟ ᱵᱚᱱ ᱢᱮᱛᱟᱜ ᱠᱟᱱ ᱟᱫᱚ ᱵᱟᱝ ᱢᱟ ᱟᱸᱡᱚᱢ ᱵᱟᱲᱟ᱾ ᱠᱟᱜ ᱞᱤᱧ ᱚᱱᱟ ᱵᱷᱮᱜᱟᱨ ᱛᱮᱦᱚᱸ ᱟᱨᱚ ᱟᱭᱢᱟ ᱜᱟᱱ ᱚᱱᱠᱟ ᱧᱩᱛᱩᱢ ᱠᱚ ᱦᱮᱱᱟᱜᱼᱟ, ᱵᱟᱯᱞᱟ ᱠᱚᱨᱮᱱᱟᱜ᱾ ᱛᱚᱵᱮ ᱚᱱᱟ ᱠᱚ ᱤᱫᱤ ᱠᱟ ᱠᱟᱛᱮᱜ ᱫᱚ ᱦᱟᱸᱜ ᱵᱟᱹᱞᱤᱧ ᱵᱟᱲᱟᱭᱟ ᱛᱚᱵᱮ ᱧᱩᱛᱩᱢ ᱠᱚᱫᱚᱞᱤᱧ ᱟᱸᱡᱚᱢ ᱵᱟᱲᱟ ᱠᱫ ᱜᱮᱭᱟ᱾ ᱡᱟᱸᱦᱟ ᱞᱮᱠᱟ ᱫᱚᱠᱚ ᱢᱮᱛᱟᱜ ᱠᱟᱱᱟ ᱚᱱᱮ ᱡᱮ ᱴᱩᱝᱠᱤ ᱫᱤᱯᱤᱞ ᱵᱟᱯᱞᱟ ᱠᱚ᱾ ᱛᱟᱨᱯᱚᱨᱮ ᱚᱱᱮ ᱜᱷᱟᱨᱫᱤ ᱡᱟᱶᱟᱭ ᱵᱟᱯᱞᱟ᱾ ᱠᱤᱨᱤᱧ ᱡᱟᱶᱟᱭ ᱵᱟᱯᱞᱟ, ᱥᱟᱸᱜᱷᱟ ᱵᱟᱯᱞᱟ ᱚᱱᱮ ᱚᱱᱠᱟ ᱜᱮ᱾ ᱟᱭᱢᱟ ᱜᱟᱱ ᱜᱮ ᱦᱮᱱᱟᱜᱼᱟ ᱦᱮᱱᱟᱜ ᱫᱚ ᱟᱫᱚ ᱩᱱᱟᱹᱜ ᱴᱟ ᱫᱚ ᱵᱟᱲᱟᱭ ᱫᱚ ᱵᱟᱹᱱᱩᱜᱼᱟ᱾
ᱟᱪᱪᱷᱟ ᱟᱪᱪᱷᱟ ᱟᱪᱪᱷᱟ ᱦᱳᱭ ᱦᱳᱭ᱾ ᱟᱹᱞᱤᱧ ᱦᱚᱸ ᱚᱱᱠᱟ ᱟᱹᱞᱤᱧ ᱥᱮᱫ ᱦᱚᱸ ᱚᱱᱠᱟ ᱵᱟᱨᱭᱟ ᱜᱮ ᱵᱮᱥᱤ ᱦᱩᱭᱩᱜ ᱠᱟᱱᱟ ᱱᱮᱛᱟᱨ ᱫᱚ᱾
ᱦᱳᱭ ᱦᱳᱭ
ᱟᱫᱚ ᱜᱚᱢᱠᱮ ᱟᱵᱤᱱ ᱥᱮᱫ ᱢᱟ ᱱᱤᱭᱟᱹ ᱵᱟᱨ ᱢᱟ ᱵᱟᱯᱞᱟ ᱚᱲᱟᱜ ᱥᱤᱡᱤᱱ ᱢᱟᱛᱚ ᱪᱟᱞᱟᱣᱮᱱ᱾ ᱟᱫᱚ ᱟᱫᱚ ᱟᱹᱵᱤᱱ ᱥᱮᱫ ᱛᱤᱱᱟᱹᱜ ᱜᱟᱱ ᱚᱱᱠᱟ ᱵᱟᱯᱞᱟ ᱚᱲᱟᱜ ᱵᱟ ᱦᱩᱭ ᱵᱟᱲᱟᱭᱮᱱ ᱜᱮᱭᱟ?
ᱦᱳᱭ-ᱮᱱ ᱜᱮᱭᱟ ᱜᱚᱝᱠᱮ ᱵᱟᱯᱞᱟ ᱚᱲᱟᱜ ᱠᱚᱫᱚ ᱦᱟᱸᱜ ᱡᱟᱥᱛᱤ ᱜᱮ ᱦᱩᱭ ᱵᱟᱲᱟᱭᱮᱱ ᱜᱮᱭᱟ᱾
ᱟᱪᱪᱷᱟ-ᱟᱪᱪᱷᱟ-ᱟᱪᱪᱷᱟ-ᱟᱪᱟ ᱛᱟᱦᱚᱞᱮ ᱚᱱᱟ ᱵᱟᱯᱞᱟ ᱚᱲᱟᱜ ᱠᱚᱨᱮᱜ ᱜᱮ ᱥᱮᱞᱮᱫ ᱵᱤᱱ ᱛᱟᱦᱮᱸ ᱠᱟᱱ ᱛᱟᱦᱮᱸᱫ ᱥᱮ ᱵᱟᱝ?
ᱦᱮᱸ ᱛᱟᱦᱮᱸ ᱫᱚᱞᱤᱧ ᱛᱟᱦᱮᱸ ᱵᱟᱲᱟ ᱞᱮᱱ ᱜᱮᱭᱟ᱾
ᱩᱸ ᱟᱪᱪᱷᱟᱼᱼ ᱱᱟᱯᱟᱭ ᱜᱮ ᱛᱟᱦᱞᱮ, ᱟᱨᱼᱼ
ᱠᱮ ᱚᱱᱠᱟ ᱞᱟᱹᱭ ᱫᱟᱞᱤᱧ ᱛᱟᱦᱚᱞᱮ ᱵᱟᱯᱞᱟ ᱫᱚ ᱦᱟᱸᱜ ᱟᱹᱵᱤᱱᱟᱜ ᱢᱚ ᱟᱹᱵᱤᱱ ᱪᱮᱫ ᱞᱮᱠᱟ ᱵᱤᱱ ᱢᱚᱱᱮᱭᱟ? ᱢᱟᱱᱮ ᱵᱟᱯᱞᱟᱼᱼ ᱵᱟᱯᱞᱟ ᱫᱚ ᱪᱮᱫ ᱠᱟᱱᱟ? ᱟᱨᱠᱤ ᱵᱟᱯᱞᱟ ᱤᱫᱤ ᱠᱟᱛᱮᱫ ᱚᱱᱠᱟᱼᱼ
ᱟᱹᱞᱤᱧ ᱵᱟᱯᱞᱟ ᱤᱫᱤ ᱠᱟᱛᱮᱡᱼᱼ
ᱦᱳᱭ
ᱟᱪᱪᱟ-ᱪᱷᱟ-ᱪᱷᱟ ᱟᱹᱞᱤᱧ ᱢᱟᱛᱚ ᱩᱱᱟᱹᱜ ᱵᱟᱹᱞᱤᱧ ᱵᱟᱲᱟᱭᱟ ᱟᱫᱚ ᱡᱮ ᱴᱩᱠᱩᱞᱤᱧ ᱵᱟᱲᱟᱭᱟ ᱟᱫᱚ ᱚᱱᱟ ᱫᱚᱞᱤᱧ ᱞᱟᱹᱭ ᱥᱚᱫᱚᱨᱟ᱾
ᱦᱳᱭ
ᱵᱟᱯᱞᱟ ᱛᱚᱠᱚ ᱡᱟᱦᱟᱸ ᱫᱚᱵᱚᱱ ᱢᱮᱛᱟᱜ ᱠᱟᱱᱟ ᱵᱟᱯᱞᱟ ᱫᱚ ᱚᱝᱠᱟᱼᱼ ᱧᱮᱞ ᱧᱮᱯᱮᱞ ᱠᱟᱛᱮᱜ ᱥᱮ ᱚᱝᱠᱟᱼᱼ ᱢᱤᱫ ᱦᱚᱲ ᱵᱚᱱ ᱥᱟᱵᱮᱭᱟ, ᱨᱟᱭᱵᱟᱨ ᱵᱚᱱ ᱥᱟᱵᱮᱭᱟ ᱚᱝᱠᱟ ᱧᱮᱞ ᱧᱮᱯᱮᱞ ᱠᱟᱛᱮᱜ ᱥᱮᱼᱼ ᱡᱚᱢ ᱧᱩᱸ ᱦᱚᱨᱚᱜ ᱪᱤᱱ ᱠᱟᱛᱮᱜ ᱵᱟᱯᱞᱟ ᱠᱚᱼᱼ
ᱦᱩᱸ-ᱦᱩᱸ ᱦᱳᱭ-ᱦᱳᱭ
ᱟᱨ ᱩᱸ ᱵᱟᱯᱞᱟ ᱠᱟᱛᱮᱜ ᱜᱮᱼᱼ ᱚᱠᱟ ᱢᱟᱱᱮ ᱥᱤᱸᱫᱩᱨ ᱫᱟᱱ ᱠᱚ ᱦᱩᱭᱩᱜ-ᱟ᱾
ᱟᱸᱪᱪᱟ ᱪᱟ ᱦᱳᱭ-ᱦᱳᱭ
ᱠᱚᱲᱟ ᱚᱲᱟᱜ ᱠᱷᱚᱱ ᱵᱟᱹᱨᱭᱟᱹᱛ ᱠᱚ ᱪᱟᱞᱟᱜ-ᱟ ᱠᱩᱲᱤᱭᱟᱜ ᱚᱲᱟᱜ, ᱟᱨᱼᱼ ᱚᱝᱠᱟ ᱜᱮᱼᱼ
ᱠᱩᱲᱤᱭᱟᱜ ᱚᱲᱟᱜ ᱠᱷᱚᱱ ᱠᱚ ᱦᱟᱹᱡᱩᱜ-ᱟ᱾
ᱩᱸ ᱦᱮᱸ ᱛᱚ
ᱟᱨ ᱚᱝᱠᱟ ᱜᱮ ᱮᱸᱼᱼ ᱦᱮᱸ ᱟᱨ ᱚᱱᱮ ᱡᱟᱦᱟᱸ ᱫᱚ ᱠᱩᱲᱤ ᱥᱮ ᱠᱚᱲᱟ ᱠᱤᱱ ᱵᱟᱯᱞᱟᱜ-ᱟ᱾
ᱦᱳᱭ-ᱦᱳᱭᱼᱼ
ᱟᱫᱚ ᱩᱝᱠᱤᱱ ᱢᱟᱼᱼ ᱩᱱᱤ ᱠᱚᱲᱟ ᱢᱟ ᱩᱱᱤ ᱠᱩᱲᱤ ᱫᱚᱭ ᱟᱹᱜᱩᱭᱮᱭ ᱜᱮᱭᱟ ᱥᱮᱼᱼ
ᱦᱳᱭ-ᱦᱳᱭ ᱟᱹᱜᱩᱭᱮᱭᱟᱭᱼᱼ
ᱦᱳᱭ, ᱟᱫᱚ ᱚᱱᱟ ᱫᱚ ᱱᱟᱦᱟᱜ ᱠᱷᱟᱱ ᱵᱟᱯᱞᱟ ᱦᱩᱭ ᱞᱮᱱᱠᱷᱟᱱ ᱟᱫᱚ ᱩᱝᱠᱤᱱ ᱫᱚ ᱢᱟᱱᱮ ᱥᱚᱝᱥᱟᱨᱤᱭᱟᱹ ᱦᱚᱲᱠᱤᱱ ᱵᱮᱱᱟᱜ-ᱟ᱾
ᱦᱳᱭ, ᱡᱩᱨᱤ-ᱯᱟᱹᱨᱤ ᱞᱮᱠᱟ᱾
ᱦᱳᱭ, ᱡᱩᱨᱤ-ᱯᱟᱹᱨᱤ ᱞᱮᱠᱟ᱾
ᱦᱩᱸ ᱦᱩ
ᱟᱫᱚ ᱚᱱᱟᱜᱮ ᱟᱹᱠᱤᱱ ᱫᱚ ᱢᱤᱫᱚᱜ ᱟᱹᱠᱤᱱᱼᱼ
ᱚᱸ ᱟᱪᱪᱷᱟ-ᱟᱪᱪᱷᱟ ᱦᱮᱸ ᱛᱚ,
ᱟᱫᱚ ᱚᱱᱟ ᱜᱮ ᱱᱟᱜ ᱠᱷᱟᱱ ᱟᱹᱞᱤᱧ ᱫᱚᱞᱤᱧ ᱵᱟᱲᱟᱭᱟ᱾
ᱟᱪᱪᱟ ᱦᱳᱭ ᱚᱱᱟ ᱦᱚᱸ ᱱᱟᱯᱟᱭ ᱠᱟᱛᱷᱟ ᱜᱮ, ᱟᱹᱞᱤᱧ ᱦᱚᱸ ᱦᱟᱸᱜ ᱚᱝᱠᱟᱼᱼ ᱚᱝᱠᱟ ᱫᱚ ᱢᱮᱱ ᱞᱮᱠᱷᱟᱱ ᱫᱚ ᱵᱟᱹᱞᱤᱧ ᱵᱟᱲᱟᱭᱟ ᱦᱳᱭ ᱥᱮᱼᱼ ᱛᱟᱞᱦᱮ ᱟᱹᱞᱤᱧ ᱦᱚᱸ ᱟᱹᱞᱤᱧ ᱫᱚ ᱡᱟᱦᱟᱸᱞᱤᱧ ᱢᱚᱱᱮᱭᱟ ᱟᱹᱞᱤᱧ ᱫᱚ ᱦᱟᱸᱜ ᱟᱹᱞᱤᱧ ᱡᱟᱦᱟᱸ ᱞᱮᱠᱟᱞᱤᱧ ᱢᱚᱱᱮᱭᱟᱼᱼ ᱡᱮ ᱵᱟᱯᱞᱟ ᱫᱚ ᱦᱩᱭᱩᱜ ᱠᱟᱱᱟ ᱢᱤᱫᱴᱟᱱ ᱠᱚᱲᱟ ᱟᱨ ᱢᱤᱫᱴᱟᱝ ᱠᱩᱲᱤᱼᱼ
ᱦᱮᱸ
ᱡᱮ ᱚᱱᱮ ᱡᱟᱦᱟᱸ ᱪᱟᱸᱫᱳ ᱵᱚᱸᱜᱟ ᱪᱚᱴ ᱪᱟᱸᱫᱳ ᱥᱮ ᱚᱱᱠᱟ ᱵᱚᱸᱜᱟ ᱵᱩᱨᱩ ᱥᱟᱹᱠᱷᱤ ᱠᱟᱛᱮᱫ ᱥᱮ ᱢᱚᱬᱮ ᱢᱟᱺᱡᱷᱤ ᱥᱟᱹᱠᱷᱤ ᱠᱟᱛᱮᱫ ᱟᱹᱠᱤᱱ ᱡᱟᱦᱟᱸ ᱚᱱᱟ ᱛᱤᱨᱤ ᱯᱩᱨᱩᱥ ᱥᱮ ᱡᱩᱨᱤᱯᱟᱹᱨᱤ ᱞᱮᱠᱟᱛᱮ ᱡᱚᱲᱟᱣ ᱢᱤᱫ ᱠᱟᱹᱠᱤᱱ, ᱠᱤᱱ ᱜᱮ ᱚᱱᱟ ᱫᱚ ᱵᱟᱯᱞᱟ ᱵᱚᱱ ᱢᱮᱛᱟᱜ ᱠᱟᱱᱟ᱾
ᱟᱪᱪᱷᱟ ᱟᱪᱪᱷᱟ ᱦᱳᱭ ᱦᱳᱭ, ᱛᱟᱦᱚᱞᱮ ᱜᱚᱝᱠᱮ ᱟᱵᱮᱱ ᱥᱮᱫ ᱡᱚᱠᱷᱚᱱ ᱚᱱᱠᱟ ᱠᱚᱲᱟ ᱯᱟᱦᱴᱟ ᱠᱷᱚᱱ ᱠᱩᱲᱤᱭᱟᱜ ᱯᱟᱴᱟ ᱚᱲᱟᱜ ᱵᱟᱯᱟᱞᱟᱠᱚ ᱪᱟᱞᱟᱜᱼᱟ ᱥᱮ,
ᱦᱳᱭ ᱦᱳᱭ ᱡᱟᱦᱟᱸ ᱫᱚ ᱦᱟᱸᱜ ᱵᱟᱹᱨᱭᱟᱹᱛᱚᱜ ᱵᱟᱝ
ᱦᱳᱭ ᱦᱳᱭ ᱦᱳᱭ ᱵᱟᱯᱞᱟ ᱪᱟᱞᱟᱜ ᱥᱚᱢᱚᱭ ᱟᱫᱚ ᱩᱱᱤ ᱟᱹᱞᱤᱧ ᱥᱮᱫ ᱢᱟ ᱧᱮᱞ ᱞᱮᱠᱷᱟᱱ ᱚᱱᱠᱟ ᱡᱚᱠᱷᱚᱱ ᱠᱚ ᱪᱟᱞᱟᱜᱼᱟ ᱩᱱᱤ ᱡᱟᱦᱟᱸᱭ ᱵᱟᱯᱞᱟᱭ ᱪᱟᱞᱟᱜᱼᱟ ᱩᱱᱤ ᱩᱞ ᱫᱟᱨᱮ ᱵᱟᱯᱞᱟᱜᱼᱟ᱾ ᱛᱮᱦᱮ ᱢᱟᱱᱮ ᱩᱱᱠᱩ ᱠᱩᱲᱤ ᱯᱟᱦᱴᱟ ᱚᱲᱟᱜ ᱛᱟᱠᱚᱭ ᱪᱟᱞᱟᱜᱼᱟᱭ,
ᱦᱮᱸ ᱟᱪᱪᱷᱟ ᱟᱪᱪᱷᱟ ᱦᱳᱭ᱾
ᱟᱫᱚ ᱟᱹᱵᱤᱱ ᱥᱮᱫ ᱫᱚ ᱜᱚᱝᱠᱮ ᱪᱮᱫ ᱞᱮᱠᱟ ᱩᱞ ᱫᱟᱨᱮ ᱠᱚᱠᱚ
ᱵᱟᱝᱜᱮ ᱦᱟᱸᱜ ᱚᱱᱠᱟ ᱫᱚ ᱟᱸᱡᱚᱢ ᱦᱚᱸ ᱩᱱ ᱚᱠᱛᱚ ᱫᱚ ᱵᱟᱹᱞᱤᱧ ᱟᱸᱡᱚᱢ ᱟᱠᱟᱫᱼᱟ᱾ ᱧᱮᱞ ᱦᱚᱸ ᱵᱟᱞᱤᱧ ᱧᱮᱞ ᱟᱠᱟᱜᱼᱟ ᱟᱹᱞᱤᱧ ᱫᱚ ᱦᱟᱜ ᱞᱤᱧ ᱵᱟᱲᱟᱭᱟ ᱟᱹᱞᱤᱧ ᱪᱮᱫ ᱞᱮᱠᱟ, ᱞᱤᱧ ᱵᱟᱲᱟᱭᱞᱤᱧ ᱞᱟᱹᱭᱟᱵᱮᱱ ᱠᱟᱱᱟ ᱚᱱᱠᱟ ᱡᱮ ᱠᱷᱮᱞᱳ ᱪᱟᱞᱟᱜᱼᱟ ᱮᱱ ᱦᱤᱞᱳᱜ ᱫᱚ ᱦᱟᱸᱜ ᱛᱟᱦᱚᱞᱮ ᱚᱱᱮ ᱛᱚ ᱵᱟᱨᱭᱟ ᱛᱮᱛᱨᱮ ᱦᱟᱸᱜ ᱠᱚ ᱤᱭᱟᱹ ᱠᱤᱱᱟ ᱵᱟᱪᱷᱟᱣ ᱠᱤᱱᱟᱹ ᱛᱟᱦᱟᱞᱮ ᱮᱛᱨᱮ ᱜᱮᱦᱟᱸᱜ ᱛᱟᱦᱞᱮ ᱮᱱᱦᱤᱞᱳᱜ ᱫᱚ ᱦᱟᱸᱜ ᱩᱯᱟᱹᱥ ᱛᱮᱠᱚ ᱛᱟᱦᱮᱱᱟᱛᱚ, ᱛᱮᱛ ᱨᱮᱜᱮ ᱥᱩᱱᱩᱢ ᱥᱟᱥᱟᱝ ᱠᱚ ᱚᱡᱚᱜ ᱵᱟᱲᱟ ᱠᱤᱱᱟᱹ ᱮᱸᱜᱟᱛ ᱟᱯᱟᱛ, ᱥᱮ ᱚᱱᱠᱟ ᱟᱡ ᱢᱟᱨᱟᱝ ᱵᱟᱹᱦᱩ ᱦᱚᱯᱚᱱᱵᱟ ᱛᱟᱠᱚ ᱥᱮ ᱟᱡ ᱦᱚᱸ ᱠᱚᱲᱟ ᱜᱤᱫᱟᱹᱨᱟᱹ ᱦᱚᱸ᱾ ᱛᱮᱫᱚ ᱚᱱᱮ ᱛᱟᱨᱯᱚᱨᱮ ᱦᱟᱸᱜ ᱡᱟᱦᱟᱸ ᱫᱚ ᱞᱟᱹᱰᱩ ᱠᱚᱠᱚ ᱟᱡᱚ ᱵᱟᱲᱟᱭᱮᱭᱟ ᱜᱩᱲ ᱫᱟᱠᱟ, ᱢᱟᱢ ᱼᱢᱟᱢᱤ ᱛᱟᱠᱚ ᱥᱮ ᱟᱹᱭᱩ ᱵᱟᱵᱟ ᱛᱟᱠᱚ, ᱛᱟᱨᱯᱚᱨᱮ ᱦᱟᱸᱜ ᱚᱱᱟ ᱠᱷᱟᱸᱰᱟ ᱫᱟᱜ ᱦᱩᱭᱩᱜᱼᱟ᱾
ᱟᱪᱪᱷᱟ ᱪᱷᱟ,
ᱠᱦᱟᱸᱰᱟ ᱫᱟᱜᱽ ᱡᱟᱦᱟᱸ ᱫᱚ ᱚᱱᱟ ᱫᱚ ᱩᱱᱤ ᱡᱟᱦᱟᱸᱭ ᱤᱭᱟᱹ ᱠᱤᱱ ᱛᱟᱦᱮᱱᱟ ᱵᱟᱢᱵᱽᱲᱮ ᱟᱡ ᱫᱤᱫᱤ ᱛᱮᱧᱟᱝ ᱫᱟᱹᱭ, ᱛᱮᱧᱟᱝ ᱱᱚᱜᱼᱚ ᱱᱚᱝᱠᱟᱱ ᱠᱚᱛᱮ ᱦᱟᱛᱚᱢ ᱠᱩᱢᱟᱹᱝ ᱩᱱᱠᱤᱱ ᱜᱮ ᱦᱟᱸᱜ ᱚᱸᱰᱮ ᱠᱤᱱ ᱵᱮᱱᱟᱣᱟ ᱡᱟᱦᱟᱸ ᱫᱚ ᱚᱱᱟ ᱫᱚᱠᱚ ᱵᱮᱱᱟᱣᱟ ᱟᱲᱟᱨ ᱛᱮᱠᱚ ᱵᱮᱱᱟᱣᱟ᱾
ᱟᱪᱪᱷᱟ ᱟᱪᱷᱟ ᱟᱪᱷᱟ,
ᱟᱨ ᱚᱱᱟᱨᱮ ᱵᱟᱨᱭᱟ ᱠᱟᱨᱮᱭᱟ ᱠᱟᱭᱨᱟ ᱰᱟᱹᱨ ᱠᱚ ᱨᱮᱵᱮᱫᱟ ᱢᱤᱫ ᱫᱷᱟᱨᱮ ᱢᱤᱫ ᱫᱷᱟᱨᱮ ᱫᱚ ᱠᱟᱭᱨᱟ ᱰᱟᱹᱨ ᱠᱚ ᱨᱮᱵᱮᱫᱟ ᱢᱤᱫ ᱫᱷᱟᱨᱮ ᱫᱚ ᱥᱟᱨ᱾ ᱛᱟᱞᱮ ᱚᱱᱮ ᱚᱸᱰᱮ ᱦᱟᱸᱜ ᱠᱚ ᱠᱷᱟᱸᱰᱟ ᱫᱟᱜᱽ ᱠᱚᱠᱚ ᱡᱚᱨᱚ ᱟᱠᱚᱣᱟ ᱡᱟᱦᱟᱸ ᱫᱚ ᱛᱩᱯᱩ᱾ ᱞᱮᱠᱟᱜᱮ ᱚᱱᱟ ᱠᱟᱸᱰᱟ ᱫᱟᱜᱽ ᱡᱚᱨᱚ ᱛᱟᱭᱚᱢ ᱟᱫᱚ ᱦᱟᱸᱜ, ᱠᱟᱱᱟ ᱠᱚ ᱛᱚᱞ ᱵᱟᱲᱟ ᱠᱟᱛᱮᱫ ᱚᱱᱟ ᱫᱚ ᱦᱟᱸᱜ ᱵᱟᱝ ᱫᱚ ᱢᱟᱲᱟᱝ ᱠᱚ ᱛᱚᱞᱟ ᱚᱱᱟ ᱚᱠᱛᱚ ᱵᱟᱞᱤᱧ ᱫᱤᱥᱟᱹᱭᱮᱫᱼᱟ ᱛᱟᱨᱯᱚᱨᱮ ᱟᱫᱚ ᱵᱟᱯᱞᱟᱜ ᱮ ᱪᱟᱞᱟᱜᱼᱟ᱾
ᱚ ᱟᱪᱪᱷᱟ ᱟᱪᱪᱷᱟ ᱟᱫᱚ ᱵᱟᱝ ᱜᱚᱝᱠᱮ ᱚᱱᱠᱟ ᱵᱟᱯᱞᱟ ᱪᱟᱞᱟᱜ ᱥᱚᱢᱚᱭ ᱟᱫᱚ, ᱚᱱᱠᱟ ᱩᱞ ᱫᱟᱨᱮ ᱠᱚ ᱵᱟᱯᱞᱟ ᱦᱚᱴᱚ ᱠᱟᱜᱼᱟ ᱫᱤᱭᱮ ᱠᱩᱲᱤ ᱚᱸᱰᱮ ᱵᱟᱯᱞᱟ ᱠᱚ ᱪᱟᱞᱟᱜᱼᱟ᱾
ᱚᱱᱟ ᱫᱚ ᱦᱟᱸᱜ ᱵᱟᱹᱞᱤᱧ ᱧᱮᱞ ᱵᱟᱲᱟ ᱟᱠᱟᱜᱼᱟ ᱥᱮ ᱵᱟᱹᱞᱤᱧ ᱟᱡᱚᱢ ᱵᱟᱲᱟ ᱟᱠᱟᱜᱼᱟ ᱵᱟᱹᱞᱤᱧ ᱵᱩᱡ ᱫᱟᱲᱮᱭᱟᱜ ᱠᱟᱱᱟ᱾ ᱟᱫᱚ ᱮᱨᱯᱚᱨᱮ ᱦᱟᱸᱜ ᱡᱚᱠᱷᱚᱱ ᱵᱟᱯ ᱵᱟᱯᱞᱟ ᱠᱚ ᱦᱩᱭᱩᱜᱼᱟ ᱠᱟᱹᱴᱤᱡ ᱞᱤᱧ ᱞᱚᱠᱷᱚᱭᱟ ᱮᱸᱰᱮᱠᱷᱟᱱ ᱡᱩᱫᱤ ᱚᱱᱠᱟ ᱦᱮᱱᱟᱜ ᱠᱷᱟᱱ ᱟᱞᱮ ᱱᱚᱛᱮ ᱦᱚᱸ,
ᱟᱪᱪᱷᱟ ᱟᱪᱷᱟ᱾ ᱦᱮᱸ ᱟᱫᱚ ᱦᱳᱭᱛᱚ ᱚᱱᱠᱟ ᱴᱚᱴᱷᱟ ᱠᱚᱫᱚ ᱟᱞᱟᱫᱟ ᱟᱞᱟᱫᱟ ᱜᱮᱛᱟᱵᱚᱱ ᱜᱮᱭᱟ,
ᱦᱳᱭ ᱦᱳᱭ ᱱᱤᱭᱟᱢ ᱱᱮᱢᱟᱪᱟᱨ ᱠᱚᱦᱚᱸ ᱟᱞᱟᱫᱟ ᱜᱮᱛᱟ ᱵᱚᱱᱟ ᱛᱚ᱾
ᱦᱳᱭ ᱟᱹᱵᱤᱱᱟᱜ ᱚᱱᱛᱮ ᱵᱩᱡᱽᱛᱮ ᱟᱹᱵᱤᱱ ᱵᱤᱱ ᱞᱟᱹᱭ ᱠᱮᱫᱟ ᱟᱨ ᱟᱹᱞᱤᱧ ᱟᱹᱞᱤᱧᱟᱜ ᱵᱩᱡᱽᱛᱮ ᱟᱹᱞᱤᱧ ᱞᱤᱧ ᱞᱟᱹᱭ ᱠᱮᱫᱟ᱾
ᱦᱳᱭ ᱦᱮᱸ
ᱟᱪᱪᱷᱟ ᱦᱮᱸ ᱛᱚ ᱛᱟᱦᱚᱞᱮ ᱜᱚᱝᱠᱮ ᱚᱠᱛᱚ ᱠᱚᱦᱚᱸ ᱛᱚ ᱦᱩᱭ ᱦᱤᱡᱩᱜ ᱠᱟᱱᱟ᱾
ᱦᱳᱭ ᱚᱠᱛᱚ ᱠᱚᱦᱚᱸ ᱟᱭᱢᱟ ᱜᱟᱱ ᱜᱮ ᱦᱩᱭ ᱵᱟᱲᱟᱭᱮᱱ ᱜᱮᱭᱟ᱾
ᱦᱳᱭ
ᱟᱨᱚ ᱦᱟᱸᱜ ᱚᱱᱠᱟ ᱚᱠᱛᱚ ᱧᱟᱢ ᱞᱮᱱᱠᱷᱟᱱ ᱛᱟᱭᱚᱢ ᱫᱟᱨᱟᱢ ᱜᱟᱞᱢᱟᱨᱟᱣ ᱦᱩᱭᱩᱜᱼᱟ᱾